ᱦᱮᱞᱳ ᱦᱮᱞᱳ,
ᱦᱩᱸ ᱟᱸᱡᱚᱢ ᱫᱟᱹᱧ ᱟᱸᱡᱚᱢ ᱫᱟᱢ?
ᱦᱮᱸ ᱟᱸᱡᱚᱢ ᱫᱤᱧ᱾
ᱪᱤᱠᱟᱹᱭ ᱫᱟᱢ ᱟᱢ ᱪᱤᱠᱟᱹᱭ ᱫᱟᱢ ᱥᱮ?
ᱛᱤᱸᱜᱩ ᱵᱟᱲᱟᱜ ᱠᱟᱹᱱᱟᱹᱧ ᱦᱚᱲ ᱠᱚᱧ ᱠᱚᱭᱚᱜᱮᱫ ᱠᱚᱣᱟ,
ᱟᱨᱦᱚᱸ ᱚᱱᱠᱟᱢ ᱨᱚᱲ ᱠᱟᱱᱟ ᱢᱟᱥᱮ ᱚᱝᱠᱟᱢ ᱨᱚᱲ ᱠᱟᱱᱟ ᱦᱮᱥᱮ ᱟᱨᱦᱚᱸ,
ᱟᱨ ᱦᱚᱸ ᱚᱝᱠᱟᱧ ᱨᱚᱲᱟᱼᱼ ᱤᱧᱫᱚ ᱚᱝᱠᱟ ᱫᱚ ᱵᱟᱹᱧ ᱨᱚᱲᱟ ᱡᱳᱨ ᱡᱳᱨᱤᱧ ᱨᱚᱲᱫᱟ ᱮᱠᱫᱚᱢ ᱦᱳᱭ᱾ ᱟᱢ ᱪᱮᱫ ᱮᱢ ᱪᱤᱠᱟᱹᱭᱫᱟ ᱤᱧ ᱡᱚᱢ ᱠᱤᱫᱟᱹᱧ᱾
ᱡᱚᱢ ᱠᱮᱫᱟᱢ ᱵᱷᱟᱜᱮ ᱾
ᱡᱚᱢ ᱵᱟᱠᱷᱟᱡ ᱫᱚᱧ ᱵᱟᱹᱧ ᱡᱚᱢᱟ ᱥᱮ ᱪᱮᱫ ᱛᱤᱠᱤᱱ ᱠᱟᱱᱟ ᱟᱢ ᱫᱚᱢ ᱡᱚᱢ ᱠᱤᱫᱟ ᱥᱮ ᱵᱟᱝ?
ᱦᱚᱸᱻ
ᱵᱷᱟᱜᱮ ᱜᱮ,
ᱜᱚᱨᱚᱢ ᱠᱟᱱ ᱜᱚᱨᱚᱢ ᱠᱟᱱᱟ?
ᱦᱮᱸ
ᱛᱮᱦᱮᱧ ᱫᱚ ᱵᱟᱭ ᱫᱟᱜ ᱟᱭ ᱢᱚᱱᱮᱜ ᱠᱟᱱᱟ ᱥᱮ
ᱵᱟᱝ ᱦᱳᱭᱛᱚ ᱱᱚᱱᱛᱮ ᱦᱚᱸᱛᱚ ᱤᱭᱟᱹ ᱜᱮ ᱧᱮᱞᱚᱜ ᱠᱟᱱᱟ ᱯᱷᱟᱠᱟ ᱯᱷᱟᱠᱟ ᱟᱫᱚ ᱵᱟᱭ ᱫᱟᱜ ᱟᱭ ᱦᱟᱱᱮ ᱥᱮᱛᱟᱜ ᱵᱮᱲᱟ ᱫᱟᱜ ᱞᱮᱫᱟᱭ ᱴᱟᱯᱟᱨ ᱴᱩᱯᱩᱨ ᱚ ᱤᱭᱟᱹ ᱡᱚᱨᱚᱜ ᱠᱟᱱ ᱛᱟᱦᱮᱸᱫ ᱤᱧᱫᱚ ᱱᱚᱣᱟ ᱥᱟᱲᱮ ᱱᱚᱴᱟ ᱫᱚᱥᱴᱟ ᱫᱤᱠᱮ ᱚᱱᱛᱮ ᱫᱟᱜ ᱞᱮᱫᱟᱭ
ᱦᱮᱸ ᱱᱚᱛᱮ ᱳᱭ ᱮᱜᱟᱨᱚᱴᱟ ᱵᱟᱨᱚᱴᱟ ᱥᱮᱫ ᱠᱟᱹᱴᱤᱡ ᱡᱚᱨᱚ ᱞᱮᱱᱟ
ᱚ
ᱱᱤᱛᱚᱜ ᱫᱚ ᱤᱭᱟ. ᱟᱠᱟᱜ-ᱟ ᱫᱚᱢᱮ ᱞᱳᱥᱳᱜ ᱟᱠᱟᱱᱟ ᱟᱹᱬᱤᱥ ᱜᱮ ᱟᱸᱲᱜᱚ ᱵᱟᱝ ᱥᱟᱱᱟ ᱠᱟᱱᱟ
ᱱᱚᱱᱛᱮ ᱫᱚ ᱵᱟᱝ ᱞᱚᱥᱚᱜ ᱟᱠᱟᱱᱟ ᱥᱟᱯᱷᱟ ᱥᱟᱹᱯ
ᱢᱤᱫ ᱮᱫᱚᱢ ᱢᱤᱫ ᱜᱚᱱᱴᱷᱤ ᱯᱩᱨᱟᱹ ᱞᱳᱥᱳᱜ
ᱵᱟᱵᱟ ᱨᱮ ᱦᱚᱸ ᱟᱨ ᱟᱬᱜᱚ ᱠᱟᱛᱮ ᱚᱠᱟᱛᱮᱢ ᱪᱟᱞᱟᱣ ᱞᱮᱱᱟ
ᱟᱫᱚ ᱵᱟᱭᱨᱮ ᱠᱚ ᱫᱚ ᱵᱟᱢ ᱪᱟᱞᱟᱜᱼᱟ ᱟᱬᱜᱳ ᱠᱟᱛᱮᱫ ᱫᱚ
ᱦᱩᱸ
ᱛᱟᱦᱚᱞᱮ ᱮᱢᱚᱱ ᱞᱳᱥᱳᱜ ᱟᱠᱟᱱᱟ ᱢᱮᱛᱟᱢ ᱠᱟᱱᱟ. ᱧ ᱫᱚ ᱪᱷᱟᱛᱟᱧ ᱟᱜᱩ
ᱦᱩ ᱦᱩ ᱛᱟᱦᱞᱮ ᱵᱟᱹᱫᱽ ᱠᱚ ᱫᱚᱢ ᱪᱟᱞᱟᱜ ᱜᱮᱭᱟ ᱥᱮ ᱵᱟᱝ
ᱵᱟᱹᱫᱽ ᱫᱚᱧ ᱪᱟᱜ ᱜᱮ
ᱦᱮᱸ
ᱵᱟᱧ ᱪᱟᱜ-ᱟ ᱡᱟᱹᱯᱤᱫ ᱠᱟᱜ ᱟᱧ
ᱪᱟᱞᱟᱜ ᱜᱮᱭᱟ.
ᱟᱸᱡᱚᱢ ᱢᱟᱢ ᱛᱚ
ᱦᱮᱸ ᱞᱟᱹᱭ ᱢᱮᱥᱮ ᱟᱸᱡᱚᱢ ᱮᱫᱟ. ᱧ
ᱫᱚᱦᱚ ᱪᱮᱫ ᱟᱫᱚᱢ ᱞᱟ. ᱭ ᱮᱫᱟ ᱚᱱᱟ ᱠᱚ ᱫᱚ ᱦᱟᱻ
ᱛᱟᱦᱟᱞᱮ ᱪᱮᱫ ᱤᱫᱤ ᱠᱟᱛᱮᱢ ᱨᱚᱲ-ᱟ ᱛᱮᱦᱮᱧ ᱫᱚ ᱟᱢ ᱜᱮ ᱞᱟᱹᱭ ᱢᱮ
ᱤᱧ ᱢᱮᱛᱟᱢ ᱠᱟ ᱤᱧᱤᱧ ᱢᱮᱛᱟᱢ ᱠᱟᱱᱟ ᱛᱚ ᱟᱢ ᱫᱚ ᱛᱷᱤᱨᱚᱜ ᱢᱮ ᱥᱮ
ᱦᱮᱸ ᱞᱮ ᱵᱤᱱ
ᱤᱭᱟᱹᱢ ᱪᱟᱜ-ᱟ ᱛᱟᱦᱟᱞᱮ ᱜᱟᱯᱟ
ᱚᱠᱟ ᱛᱮ
ᱵᱟᱡᱟᱨ
ᱜᱟᱯᱟ
ᱦᱟ
ᱪᱮᱫ ᱞᱟᱹᱜᱤᱫ
ᱮᱢᱱᱤ ᱜᱮ
ᱦᱮᱸ ᱪᱟᱞᱟᱜ ᱟᱧ ᱫᱟᱲᱟᱱ
ᱟᱹᱭᱩᱵ ᱵᱮᱲᱟ ᱛᱟᱦᱟᱞᱮ
ᱟᱹᱭᱩᱵ ᱵᱮᱲᱟ ᱫᱟᱲᱟᱱ ᱮᱢ ᱪᱟᱞᱟᱜᱼᱟ
ᱥᱤᱧ ᱵᱮᱲᱟ ᱫᱚ ᱱᱤᱝᱠᱟ ᱫᱚ ᱪᱤᱠᱟᱹᱛᱮᱢ ᱫᱟᱲᱮᱭᱟᱜᱼᱟ
ᱜᱟᱱᱚᱜ ᱜᱮᱭᱟ
ᱦᱟᱦ ᱪᱮᱫ ᱤᱭᱟᱹᱭ ᱮᱫᱟᱢ ᱭᱟ
ᱪᱮ! ᱪᱮᱫ ᱛᱮᱝᱜᱚ ᱟᱠᱟᱹᱱᱤᱧ ᱛᱤᱝᱜᱚ ᱟᱠᱟᱹᱱᱤᱧ
ᱚ
ᱦᱳᱲ ᱠᱚᱧ ᱧᱮᱞᱮᱫ ᱠᱚᱣᱟ
ᱚ ᱞᱮᱠᱷᱟᱭᱮᱫ ᱠᱚᱣᱟᱢ
ᱦᱮᱸ ᱵᱟᱠᱷᱟᱡ ᱫᱚ ᱟᱫᱚ ᱵᱟᱢ ᱞᱮᱠᱷᱟ ᱠᱚᱣᱟ
ᱦᱤᱛᱩᱜ ᱫᱚ ᱵᱷᱟᱜᱮ ᱡᱩᱛᱮ ᱦᱚᱭ ᱫᱟᱭ ᱦᱮᱭᱟ᱾
ᱦᱩᱸ ᱱᱚᱱᱛᱮ ᱦᱚ ᱦᱚᱭ ᱮᱫᱟᱭ ᱥᱩᱫᱷᱩ ᱚᱱᱛᱮ ᱦᱚᱭ ᱫᱚ ᱵᱟᱝ,
ᱠᱤ ᱡᱟᱹᱱᱤ ᱪᱚᱝ ᱚᱱᱛᱮᱱᱟᱜ ᱦᱚᱭ ᱫᱚ ᱵᱟᱝ ᱵᱷᱟᱜᱤᱭ-ᱟ ᱱᱚᱛᱮᱱᱟᱜ ᱦᱚᱭ ᱜᱮ ᱵᱷᱟᱜᱤᱭᱟ᱾
ᱦᱩᱸ ᱦᱩᱸ᱾ ᱱᱚᱱᱛᱮ ᱱᱚᱱᱛᱮ ᱠᱷᱚᱱ ᱜᱮ ᱚᱱᱛᱮ ᱪᱟᱞᱟᱜ ᱠᱟᱱᱟ᱾
ᱚᱠᱟ ᱥᱮᱫ ᱠᱷᱚᱱᱮ ᱦᱚᱭᱟᱭ ᱱᱮᱛᱟᱨ ᱢᱟᱥᱮ ᱞᱟᱹᱭ ᱢᱮ ᱡᱟᱹᱯᱩᱫ ᱫᱤᱱ?
ᱟᱞ ᱥᱮᱜ ᱠᱷᱚᱱ ᱟᱯᱮ ᱥᱮᱜ᱾
ᱡᱟᱹᱯᱩᱫ ᱫᱤᱱ ᱚᱠᱟ ᱥᱮᱫ ᱠᱷᱚᱱᱮ ᱦᱚᱭᱟᱭ ᱚᱱᱟ ᱫᱚ ᱞᱟᱹᱭ ᱜᱮ ᱛᱟᱦᱟᱞᱮ
ᱱᱚᱝᱠᱟ ᱥᱮᱫ ᱠᱷᱚᱱᱮ ᱦᱚᱭᱟᱭ᱾
ᱚᱠᱟ ᱥᱮᱫ ᱠᱷᱟᱱᱮ ᱦᱚᱭᱟ ᱦᱮᱸ,
ᱦᱮᱸ ᱪᱚᱝ ᱚᱠᱟ ᱥᱮᱜ ᱠᱷᱚᱱ ᱪᱚᱭ ᱦᱚᱭᱟ ᱚᱠᱚᱭ ᱵᱟᱰᱟᱭᱟ᱾ ᱤᱧ ᱫᱚ ᱜᱚᱴᱟ ᱥᱮᱫ ᱛᱮ ᱦᱚᱭ ᱜᱮ ᱦᱤᱡᱩᱜ ᱞᱮᱠᱟᱧ ᱵᱩᱡᱷᱟᱹᱣᱟ, ᱚᱱᱟ ᱵᱷᱟᱜᱽ ᱢᱮᱱᱟᱜ-ᱟ ᱥᱮ ᱪᱮᱫ ᱚᱠᱟ ᱥᱮᱫ ᱛᱮ ᱦᱚᱭᱟᱭ ᱢᱟᱱᱮ ᱡᱟᱹᱯᱩᱫ ᱫᱤᱱ ᱟᱞᱟᱫᱟ ᱦᱚᱭᱟ ᱳᱱᱱᱳ ᱥᱮᱫ ᱛᱮ ᱛᱟᱯᱚᱨᱮ ᱨᱟᱵᱟᱝ ᱫᱤᱱ ᱳᱱᱱᱳ ᱥᱮᱫ, ᱛᱮ ᱦᱚᱭ ᱟᱭ ᱚᱝᱠᱟ ᱵᱟᱵᱟ ᱨᱮ, ᱟᱞᱮ ᱥᱮᱫ ᱫᱚ ᱱᱚᱱᱛᱮ ᱫᱚ ᱜᱚᱴᱟ ᱥᱮᱫ ᱛᱮ ᱜᱮ ᱦᱚᱭ ᱦᱤᱡᱩᱜᱼᱟ᱾
ᱠᱷᱩᱵ ᱵᱷᱟᱜᱮ,
ᱦᱩᱸ᱾
ᱦᱮᱸ, ᱛᱤᱨᱮᱢ ᱨᱩᱣᱟᱹᱲᱟ?
ᱟᱢ ᱜᱮ ᱞᱟᱹᱭ ᱢᱮ,
ᱞᱟᱹᱭᱢᱮ? ᱦᱟ
ᱟᱢ ᱜᱮ ᱞᱟᱹᱭ ᱢᱮ? ᱟᱢ ᱜᱮ ᱞᱟᱹᱭᱢᱮ ᱟᱢ ᱜᱮ ᱞᱟᱹᱭ ᱢᱮ᱾
ᱟᱫᱚ ᱟᱢᱟᱜ ᱴᱟᱭᱤᱢ ᱵᱟᱝ ᱦᱩᱭ ᱞᱮᱠᱷᱟᱱ ᱤᱧ ᱫᱚ ᱪᱤᱠᱟᱹᱛᱤᱧ ᱞᱟᱹᱭᱟ᱾
ᱦᱚᱸ
ᱦᱮᱸ,
ᱦᱳᱭ
ᱞᱚᱥᱚᱜ ᱠᱟᱹᱱᱟᱹᱧ ᱵᱩᱡᱷᱟᱹᱣ ᱫᱟᱢ ᱯᱮᱱ ᱞᱚᱥᱚᱜ ᱠᱟᱱ ᱛᱤᱧᱟ᱾
ᱦᱳᱭ ᱜᱮᱛᱚ ᱚᱱᱛᱮ ᱨᱮ ᱫᱟᱜ ᱢᱮᱱᱟᱜ ᱠᱷᱟᱱ ᱟᱵᱩᱜ ᱥᱟᱯᱷᱟᱜ ᱢᱮ᱾
ᱦᱮᱸ ᱟᱫᱚ ᱞᱚᱦᱚᱫ ᱛᱤᱧ ᱪᱟᱞᱟᱜᱼᱟ ᱚᱲᱟᱜ ᱫᱚ ᱵᱟᱝ,
ᱟᱨ ᱪᱮᱫᱟᱜ ᱫᱚ ᱦᱚᱭᱮᱜ ᱫᱚ ᱚᱱᱟ ᱛᱮᱜᱮ ᱛᱚ ᱢᱟᱱᱮ ᱨᱚᱦᱚᱲᱚᱜᱼᱟ᱾
ᱦᱮᱸ ᱦᱚᱭᱛᱮ ᱨᱚᱦᱚᱲᱚᱜᱼᱟ ᱥᱤᱛᱩᱝ ᱫᱚ ᱵᱟᱝ ᱞᱟᱜᱟᱜᱼᱟ ᱵᱟᱝ ᱥᱮ,
ᱵᱟᱝ, ᱦᱚᱭᱛᱮ ᱵᱟᱝ ᱨᱚᱦᱚᱲᱚᱜ
ᱛᱟᱦᱚᱞᱮ, ᱛᱟᱦᱚᱞᱮ ᱚᱲᱟᱜ ᱨᱮ ᱯᱟᱝᱠᱷᱟ ᱪᱟᱞᱩ ᱠᱟᱛᱮᱜ ᱡᱷᱚᱛᱚ ᱠᱤᱪᱷ ᱞᱚᱦᱚᱫ ᱠᱟᱛᱮ ᱯᱟᱝᱠᱷᱟ ᱪᱟᱹᱞᱩ ᱤᱭᱟᱹᱭ ᱢᱮ ᱛᱟᱦᱚᱞᱮ ᱜᱮ ᱨᱚᱦᱚᱲᱚᱜ ᱛᱚᱢᱟ ᱛᱟᱭᱛᱚ ᱵᱟᱝ, ᱦᱮᱸ, ᱛᱤᱨᱮᱢ ᱫᱚᱢ? ᱦᱮᱞᱳ, ᱦᱮᱞᱳ ᱦᱮᱞᱳ ᱦᱮᱞᱳ ᱦᱮᱞᱳ᱾ ᱦᱮᱞᱳ, ᱦᱮᱞᱳ ᱦᱮᱞᱳ᱾